ᱦᱮᱞᱳ,
ᱦᱮᱞᱳᱜᱻ
ᱦᱩᱸ ᱜᱚᱝᱠᱮ ᱨᱚᱲ ᱟᱸᱡᱚᱢᱚᱜ ᱠᱟᱱᱟ ᱱᱤᱛᱫᱚ ᱥᱟᱹᱜᱩᱱ ᱥᱮᱛᱟᱜ ᱾
ᱦᱳᱭ ᱜᱚᱢᱠᱮ ᱥᱟᱸᱜᱩ ᱥᱟᱜᱩᱱ ᱥᱮᱛᱟᱜ ᱾
ᱦᱩᱸ ᱥᱟᱹᱜᱩᱱ ᱡᱚᱦᱟᱨ ᱛᱟᱦᱚᱞᱮ ᱱᱟᱯᱟᱭ ᱵᱟᱲᱟ ᱜᱮᱭᱟ ᱵᱮᱱ ᱛᱚ? ᱦᱳᱭ ᱛᱚᱜ ᱛᱟᱞᱮᱦᱮ ᱜᱚᱝᱠᱮ ᱟᱯᱮ ᱥᱮᱫ ᱫᱚ ᱫᱟᱜ ᱡᱟᱹᱲᱤ ᱫᱚ ᱛᱤᱱᱟᱹᱜ ᱡᱷᱟᱹᱞ ᱠᱮᱫᱟᱭ?
ᱥᱮᱛᱟᱜ ᱠᱷᱚᱱ ᱜᱮ ᱫᱟᱜ ᱡᱟᱹᱲᱤᱭᱮᱫ ᱜᱮᱭᱟ ᱠᱷᱟᱱ ᱟᱫᱚ ᱱᱤᱛ ᱫᱚ ᱠᱟᱹᱴᱤᱡ ᱮ ᱛᱷᱤᱨ ᱧᱚᱜ ᱟᱠᱟᱫᱟ ᱾ ᱦᱮᱸᱥᱮ ᱟᱯᱮᱥᱮᱜᱮ ᱪᱮᱫ ᱠᱟ ᱦᱟᱸᱜ ᱠᱷᱟᱱ
ᱟᱞᱮ ᱥᱮᱫ ᱦᱩᱭ ᱮᱱᱟ ᱾ ᱟᱞᱮ ᱥᱮᱫ ᱦᱚᱸ ᱱᱚᱜ ᱱᱚᱝᱠᱟ ᱱᱟᱥᱮ ᱱᱟᱜ ᱦᱚᱞᱟ ᱮᱠᱴᱩ ᱱᱟᱥᱮ ᱱᱟᱜ ᱫᱟᱜ ᱜᱚᱫ ᱠᱮᱫᱟᱭ ᱾ ᱠᱷᱮᱛ ᱠᱚ ᱛᱮᱦᱮᱧ ᱫᱚ ᱧᱮᱞ ᱫᱟᱞᱮ ᱥᱮᱛᱟᱜ ᱪᱟᱞᱟᱣ ᱛᱮ ᱠᱟᱹᱴᱤᱡ ᱫᱚ ᱟᱸᱡᱮᱫ ᱟᱠᱟᱱᱟ ᱚᱱᱠᱟ ᱫᱚ ᱪᱮᱫ ᱦᱚᱸ ᱵᱟᱝ ᱜᱟᱱᱚᱜᱼᱟ ᱾
ᱟᱪᱪᱷᱟ,
ᱛᱟᱦᱚᱞᱮ ᱛᱮᱦᱮᱧ ᱜᱚᱝᱠᱮ ᱛᱮᱦᱮᱧᱟᱜ ᱥᱟᱛᱟᱢ ᱫᱚ ᱦᱩᱭᱩᱜ ᱠᱟᱱᱟ ᱠᱷᱮᱞᱳᱰ ᱤᱫᱤ ᱠᱟᱛᱮᱫ ᱵᱟᱝ,
ᱦᱳᱭ ᱦᱳᱭ ᱾
ᱛᱟᱦᱚᱞᱮ ᱜᱚᱝᱠᱮ ᱟᱯᱮ ᱥᱮᱫ ᱫᱚ ᱠᱷᱮᱞ ᱠᱚᱫᱚ ᱦᱩᱭ ᱵᱟᱲᱟᱜ ᱜᱮᱭᱟ ᱛᱚ ᱾
ᱦᱮᱸ ᱦᱩᱭ ᱵᱟᱲᱟᱜ ᱜᱮᱭᱟ ᱦᱟᱸᱜ ᱟᱞᱮ ᱱᱚᱣᱟ ᱫᱷᱟᱨᱮ ᱫᱚ
ᱟᱪᱪᱷᱟ, ᱟᱪᱪᱷᱟ ᱾
ᱟᱯᱮ ᱥᱮᱫ ᱫᱚ ᱜᱚᱢᱠᱮ?
ᱟᱞᱮ ᱥᱮᱫ ᱦᱚᱸ ᱱᱚᱜᱼᱚᱭ ᱡᱮ ᱛᱤᱨᱤ ᱥᱟ ᱡᱩᱱ ᱠᱷᱚᱱ ᱮᱛᱚᱦᱚᱵ ᱟᱠᱟᱱ ᱩᱱ ᱠᱷᱚᱱ ᱟᱞᱮ ᱥᱮᱫ ᱫᱚ ᱚᱱᱟ ᱞᱟᱦᱟ ᱦᱚᱸ ᱟᱨ ᱢᱤᱫ ᱴᱮᱱ ᱦᱩᱭ ᱞᱮᱱᱟ ᱟᱥᱟᱲ ᱵᱚᱸᱜᱟ ᱨᱮᱜᱮ ᱟᱥᱟᱲ ᱵᱚᱸᱜᱟ ᱠᱷᱚᱱ ᱜᱮ ᱠᱷᱮᱞ ᱠᱚᱫᱚ ᱦᱩᱜ ᱜᱮᱭᱟ ᱾ ᱤᱫᱤᱜ ᱜᱮᱭᱟ ᱛᱤᱨᱤᱥᱟ ᱡᱩᱱ ᱵᱮᱥᱤᱨ ᱵᱷᱟᱜᱽ ᱫᱚ ᱧᱮᱞᱚᱜᱼᱟ ᱯᱚᱱᱨᱚᱭ ᱟᱜᱚᱥᱴ ᱯᱚᱨ ᱯᱚᱨ ᱩᱱ ᱫᱚ ᱯᱮᱨᱟᱭ ᱡᱟᱭᱜᱟ ᱨᱮ ᱥᱮ ᱜᱟᱯᱟ ᱫᱤᱱᱟᱹᱢ ᱞᱮᱠᱟ ᱛᱟᱦᱮ ᱱᱟ ᱯᱚᱱᱨᱚᱭ ᱟᱜᱚᱥᱴ ᱯᱚᱨ ᱠᱷᱚᱱ ᱫᱚ ᱛᱮᱦᱮᱧ ᱦᱚᱭᱛᱳ ᱱᱚᱣᱟ ᱟᱭᱢᱟ ᱴᱚᱴᱷᱟ ᱜᱟᱯᱟ ᱦᱟᱱᱟ ᱴᱚᱴᱷᱟ ᱨᱮ ᱚᱱᱠᱟ ᱜᱮ ᱯᱮᱨᱟᱭ ᱴᱚᱴᱷᱟ ᱨᱮ ᱧᱮᱞᱚᱜ ᱜᱮᱭᱟ ᱾ ᱛᱟᱦᱚᱞᱮ ᱜᱚᱢᱠᱮ ᱵᱚᱞ ᱠᱚᱫᱚ ᱠᱷᱮᱞᱳᱰ ᱜᱮᱭᱟᱥᱮ ᱵᱟᱝ?
ᱦᱳᱭ ᱜᱚᱢᱠᱮ ᱱᱟᱯᱟᱭ ᱜᱮᱵᱮᱱ ᱞᱟᱹᱭ ᱠᱮᱫᱟ ᱟᱫᱚ ᱠᱷᱟᱱ ᱟᱞᱮ ᱥᱮᱫ ᱫᱚ ᱵᱚᱞ ᱠᱷᱮᱞ ᱠᱚᱸᱦᱚ ᱦᱩᱭᱩᱜ ᱜᱮᱭᱟ ᱟᱞᱮ ᱥᱮᱫ ᱫᱚ ᱟᱫᱚ ᱯᱷᱩᱴᱵᱚᱞ ᱠᱷᱚᱱ ᱫᱚ ᱡᱟᱹᱥᱛᱤ ᱚᱱᱟ ᱰᱷᱟᱹᱞᱟᱹᱭ ᱵᱚᱞ ᱠᱷᱮᱞ ᱦᱩᱭᱩᱜᱼᱟ ᱡᱟᱫᱟ ᱱᱚᱣᱟ ᱦᱩᱰᱤᱧ ᱦᱩᱰᱤᱧ ᱵᱚᱞ ᱠᱚ ᱞᱟᱹᱭᱟᱜ ᱠᱟᱱᱟ ᱥᱮ ᱛᱟ ᱰᱷᱟᱹᱞᱟᱹᱭ ᱵᱚᱞ, ᱚᱱᱟ ᱜᱮ ᱵᱟᱨᱮ ᱛᱮ ᱠᱷᱮᱞᱳᱰ ᱠᱚᱫᱚ ᱧᱮᱞᱚᱜ ᱠᱟᱱᱟ, ᱟᱫᱚ ᱜᱚᱝᱠᱮ ᱟᱹᱵᱤᱱ ᱞᱟᱹᱭᱮᱫ ᱛᱮᱦᱮᱸᱜᱼᱟ ᱴᱚᱴᱷᱟ ᱴᱚᱴᱷᱟ ᱠᱤᱭᱟᱹ ᱯᱮ ᱠᱷᱮᱞᱳᱰ ᱦᱚᱪᱚᱭᱟ, ᱟᱪᱪᱷᱟ ᱠᱚᱢᱮᱜ ᱠᱷᱮᱞᱳᱰ ᱦᱚᱪᱚᱭᱟ ᱠᱷᱟᱱ ᱟᱨ ᱪᱮᱫ ᱠᱟᱯᱮ ᱥᱮᱫ ᱚᱱᱟ ᱠᱚᱨᱮ ᱫᱚ ᱪᱮᱫ ᱠᱷᱮᱞ ᱠᱚ ᱦᱳᱭᱳᱜ ᱜᱮᱭᱟ
ᱠᱷᱮᱞ ᱦᱩᱭᱩᱜ ᱜᱮᱭᱟ ᱵᱮᱥᱤᱨ ᱵᱷᱟᱜᱽ ᱫᱚ ᱴᱟᱠᱟ ᱠᱚᱜᱮ ᱠᱷᱮᱞ ᱦᱩᱭᱩᱜᱼᱟ ᱟᱨ ᱟᱫᱷᱮᱠ ᱡᱟᱭᱜᱟ ᱫᱚ ᱧᱮᱞ ᱦᱩᱭ ᱠᱟᱱᱟ ᱥᱩᱠ ᱥᱩᱠᱨᱤ ᱦᱚᱸᱠᱚ ᱠᱷᱮᱞ ᱦᱚᱪᱚ ᱠᱚᱣᱟ ᱟᱫᱷᱮᱠ ᱡᱟᱭᱜᱟ ᱫᱚ ᱠᱟᱥᱤ ᱦᱚᱸᱠᱚ ᱮᱢᱟ ᱠᱚᱣᱟ ᱟᱫᱷᱮᱠ ᱡᱟᱭᱜᱟ ᱨᱮᱫᱚ ᱚᱱᱮ ᱮᱢᱱᱤ ᱵᱚᱭᱞᱟᱨ ᱠᱷᱮᱞ ᱦᱚᱸ ᱦᱩᱭᱩᱜ ᱜᱮᱭᱟ᱾ ᱠᱷᱮᱞ ᱫᱚ ᱢᱟᱱᱮ ᱡᱚᱛᱚ ᱨᱚᱠᱚᱢ ᱜᱮ ᱦᱩᱭᱩᱜᱼᱟ᱾
ᱦᱳᱭ ᱱᱟᱯᱟᱭ ᱜᱮ ᱜᱚᱢᱠᱮ ᱛᱟ ᱟᱞᱮ ᱥᱮᱫ ᱦᱚᱸ ᱠᱷᱮᱞ ᱠᱚᱫᱚ ᱦᱩᱭᱩᱜ ᱠᱟᱱ ᱜᱮᱭᱟ ᱚᱱᱟ ᱰᱷᱟᱹᱞᱟᱹᱭ ᱵᱚᱞᱤᱧ ᱞᱟᱹᱭ ᱠᱮᱫ ᱞᱮᱠᱟ ᱟᱫᱚ ᱟᱞᱮ ᱥᱮᱫ ᱫᱚ ᱚᱱᱟ ᱨᱮᱫᱚ ᱚᱠᱚᱭ ᱥᱟᱛ ᱡᱚᱱ ᱠᱟᱛᱮᱫ ᱦᱚᱸ ᱠᱷᱮᱞ ᱦᱳᱭᱳᱜ ᱜᱮᱭᱟ ᱠᱟᱛᱮ ᱦᱚᱸ ᱠᱷᱮᱞ ᱦᱳᱭᱳᱜ ᱜᱮᱭᱟ ᱟᱫᱚ ᱚᱱᱟ ᱫᱚ ᱢᱟᱴᱷ ᱧᱮᱞᱚᱜ ᱠᱟᱱᱟ
ᱟᱪᱪᱷᱟ ᱜᱚᱢᱠᱮ ᱥᱟᱛ ᱡᱚᱱᱟᱜ ᱡᱟᱦᱟᱸ ᱠᱷᱮᱞ ᱚᱱᱟ ᱨᱮᱫᱚ ᱡᱮ ᱚᱱᱟ ᱨᱮᱫᱚ ᱥᱮ ᱵᱩᱴ ᱠᱚᱫᱚ ᱠᱚ ᱦᱚᱨᱚᱜ ᱪᱚᱣᱟᱜ ᱟᱜ ᱥᱮ ᱵᱟᱝ
ᱵᱟᱝ ᱜᱮ ᱵᱟᱝ ᱜᱮ ᱟᱞᱮ ᱱᱚᱣᱟ ᱫᱷᱟᱨᱮ ᱫᱚ ᱦᱟᱸᱜ ᱵᱩᱛᱷ ᱠᱚᱫᱚ ᱵᱟᱠᱚ ᱪᱟᱞᱩᱭ ᱡᱮᱦᱮᱛᱩ ᱚᱱᱟ ᱫᱚ ᱦᱩᱰᱤᱧ ᱵᱚᱞ ᱠᱟᱱᱟ ᱛᱚ ᱦᱟᱸᱜ ᱚᱱᱟ ᱨᱮᱱᱟᱜ ᱫᱚ ᱵᱩᱴᱷ ᱠᱚᱦᱚᱸ ᱵᱟᱭ ᱞᱟᱜᱟᱜ ᱟᱱᱟᱝ ᱚᱱᱟ ᱫᱚ ᱚᱝᱠᱟ ᱛᱷᱤᱭᱟᱹ ᱞᱮᱠᱷᱟᱡ ᱠᱷᱟᱱ ᱫᱚ ᱠᱚᱱᱚ ᱧᱟᱢ ᱜᱮ ᱵᱟᱝ ᱧᱟᱢᱚᱜᱼᱟ ᱟᱹᱰᱤ ᱜᱮ ᱦᱟᱞᱠᱟ ᱧᱚᱜ ᱜᱮᱭᱟ ᱛᱚ ᱟᱫᱚ ᱯᱷᱩᱴᱵᱚᱞ ᱠᱷᱟᱱ ᱫᱚ ᱱᱟᱯᱟᱭ ᱠᱚᱜᱼᱟ ᱠᱷᱟᱱ ᱵᱩᱴ ᱥᱚᱠᱷᱮ ᱫᱚ ᱚᱱᱟ ᱤᱭᱟᱹ ᱛᱮ ᱟᱞᱮ ᱥᱮᱫ ᱫᱚ ᱱᱟᱣᱟ ᱰᱷᱚᱹᱞᱟᱹᱭ ᱵᱚᱞ ᱠᱷᱟᱹᱛᱤᱨ ᱫᱚ ᱚᱱᱛᱮ ᱛᱚ ᱚᱱᱟ ᱵᱩᱴ ᱫᱚ ᱵᱟᱠᱚ ᱵᱮᱵᱚᱦᱟᱨᱮᱫ ᱠᱟᱱᱟ ᱮᱠᱷᱟᱱ ᱦᱮᱸᱥᱮ
ᱟᱞᱮᱥᱮᱫ ᱫᱚ ᱱᱚᱣᱟ ᱴᱟᱜ ᱠᱷᱮᱞ ᱫᱚ ᱵᱟᱝ ᱦᱩᱭᱩᱜ ᱞᱟᱹᱜᱤᱫᱚᱜ ᱜᱮᱭᱟ ᱱᱚᱣᱟ ᱰᱷᱟᱹᱞᱟᱹᱭ ᱵᱚᱞ ᱴᱟᱜ ᱠᱷᱮᱞ ᱫᱚ ᱵᱤᱥᱤᱨ ᱵᱷᱟᱜᱽ ᱫᱚ ᱱᱚᱭ ᱡᱚᱱᱟᱜ ᱦᱩᱭᱩᱜᱼᱟ ᱟᱨ ᱱᱟᱛᱮ ᱦᱩᱭᱩᱜᱼᱟ ᱮᱞᱮᱵᱷᱮᱱ ᱥᱟᱹᱭᱤᱴ ᱚᱱᱟᱴᱟᱜ ᱟᱨ ᱦᱩᱭ ᱫᱚ ᱦᱩᱭᱩᱜᱼᱟ ᱥᱟᱛ ᱡᱚᱱᱚ ᱚᱱᱟ ᱫᱚ ᱛᱟᱦᱚᱞᱮ ᱢᱤᱱᱤ ᱯᱳᱥᱴ ᱦᱩᱭᱩᱜᱼᱟ ᱡᱟᱦᱟᱸ ᱠᱟᱹᱴᱤᱡ ᱜᱩᱞᱠᱤ ᱞᱮᱭᱟ ᱛᱚ ᱵᱩᱴ ᱫᱚ ᱮᱞᱟᱣ ᱢᱮᱱᱟᱜᱼᱟ ᱚᱱᱟᱫᱚ ᱛᱚᱧ ᱡᱟᱭᱜᱟ ᱨᱮ ᱧᱮᱞ ᱦᱩᱭᱩᱜ ᱠᱟᱱᱟ ᱡᱮ ᱚᱝᱠᱟ ᱟᱯᱮᱥᱮᱫ ᱡᱟᱦᱟᱸ ᱞᱮᱠᱟᱢ ᱞᱟᱹᱭ ᱠᱮᱫᱟ ᱵᱩᱴ ᱠᱚ ᱮᱞᱟᱣ ᱵᱟᱱᱩᱜᱼᱟ ᱚᱱᱠᱟ ᱜᱮ ᱦᱩᱭᱩᱜᱼᱟ ᱚᱱᱟ ᱡᱟ ᱰᱷᱟᱹᱞᱟᱹᱭ ᱵᱚᱨ ᱡᱟᱦᱟ ᱠᱚᱨᱮ ᱫᱚᱠᱚ ᱪᱮᱫ ᱞᱮᱱᱟ ᱟᱪᱪᱷᱟ ᱜᱚᱝᱠᱮ ᱱᱚᱣᱟ ᱫᱚ ᱠᱤ ᱟᱯᱮ ᱞᱟᱦᱟ ᱥᱮᱫᱟᱸᱭ ᱦᱟᱯᱲᱟᱢ ᱠᱷᱚᱱ ᱜᱮ ᱦᱮᱡ ᱟᱹᱜᱩᱣ ᱟᱠᱟᱱᱟ ᱥᱮ ᱱᱚᱣᱟ ᱱᱚᱣᱟ ᱡᱟᱦᱟᱸ ᱪᱟᱞᱟᱜ ᱠᱟᱱᱟ ᱵᱚᱨᱛᱚᱢᱟᱱ ᱡᱩᱜᱽ ᱨᱮᱜᱮ ᱱᱚᱣᱟ ᱫᱚᱯᱮ ᱠᱷᱮᱞ ᱚᱪᱚᱭᱮᱫᱟ ᱱᱚᱝᱠᱟ
ᱟᱞᱮ ᱫᱚ ᱦᱟᱸᱜ ᱜᱚᱝᱠᱮ ᱠᱷᱮᱞᱳᱰ ᱠᱚᱫᱚ ᱦᱟᱸᱜ ᱞᱟᱦᱟ ᱠᱷᱚᱱ ᱜᱮ ᱢᱮᱱᱟᱜᱼᱟ ᱠᱚᱢ ᱵᱮᱥᱤ ᱫᱚ ᱮᱱᱨᱮᱦᱚᱸ ᱱᱟᱦᱟᱜ ᱟᱫᱚ ᱰᱮᱵᱷᱞᱚᱯᱚᱜ ᱠᱟᱱᱟ ᱡᱩᱜᱽ ᱠᱚ ᱚᱱᱟ ᱥᱟᱶᱛᱮ ᱱᱤᱡᱮᱨᱟᱜ ᱢᱟᱭᱤᱱᱰ ᱠᱚᱦᱚᱸ ᱟᱯᱰᱮᱴᱚᱜ ᱠᱟᱱᱟ ᱠᱷᱟᱱ ᱟᱫᱚ ᱚᱱᱟ ᱞᱮᱠᱟᱛᱮ ᱱᱤᱡᱮ ᱠᱚᱦᱚᱸ ᱚᱱᱟ ᱪᱮᱛᱟᱱ ᱨᱮ ᱧᱮᱞ ᱦᱩᱭᱩᱜ ᱠᱟᱱᱟ ᱛᱤᱱᱟᱹᱜ ᱴᱟ ᱱᱟᱯᱟᱭᱟ ᱥᱮ ᱵᱟᱹᱲᱤᱡᱼᱟ ᱚᱱᱟ ᱠᱚ ᱪᱤᱱᱛᱟᱹ ᱵᱷᱟᱵᱽᱱᱟ ᱦᱩᱭᱩᱜ ᱠᱟᱱᱟ ᱟᱫᱚ ᱟᱫᱚᱢ ᱦᱚᱲ ᱩᱱᱠᱩ ᱦᱚᱸ ᱢᱮᱱᱟᱜ ᱟᱠᱟᱫ ᱠᱚᱣᱟ ᱩᱱᱠᱩ ᱥᱟᱞᱟᱜ ᱜᱟᱞᱢᱟᱨᱟᱣ ᱦᱩᱭᱩᱜ ᱠᱟᱱᱟ᱾ ᱩᱱᱠᱩ ᱠᱚ ᱥᱟᱶ ᱜᱟᱞᱢᱟᱨᱟᱣ ᱜᱚᱴᱟ ᱠᱟᱛᱮᱫ ᱜᱮ ᱱᱚᱣᱟ ᱠᱷᱮᱞᱳᱰ ᱠᱚᱫᱚ ᱦᱟᱸᱜ ᱦᱮᱯᱨᱟᱣ ᱦᱚᱪᱚ ᱦᱩᱭᱩᱜ ᱠᱟᱱᱟ ᱠᱷᱮᱞ ᱦᱚᱪᱚᱭ ᱦᱩᱭᱩᱜ ᱠᱟᱱᱟ ᱦᱟᱸᱜ
ᱟᱸᱪᱪᱷᱟ ᱟᱸᱪᱪᱷᱟ
ᱜᱚᱢᱠᱮ ᱟᱠᱷᱚᱥᱮᱫ ᱟᱯᱮ ᱥᱮᱫ ᱫᱚ ᱪᱮᱫ ᱞᱮᱠᱟ ᱚᱱᱟ ᱠᱚᱫᱚ
ᱟᱞᱮᱥᱮᱫ ᱦᱚᱸ ᱚᱝᱠᱟᱜᱮ ᱡᱩᱫᱤ ᱰᱷᱮᱨ ᱴᱟᱠᱟ ᱨᱮᱱᱟᱜ ᱦᱩᱭᱩᱜᱼᱟ ᱞᱟᱠ ᱪᱮᱛᱟᱱ ᱛᱟᱦᱮᱸ ᱞᱮᱱ ᱠᱷᱟᱡ ᱫᱚ ᱦᱩᱭ ᱛᱚ ᱢᱟᱱᱮ ᱚᱱᱟ ᱫᱚ ᱢᱤᱫ ᱴᱟᱝ ᱟ. ᱛᱩ ᱛᱚ ᱠᱷᱮᱞ ᱫᱚ ᱵᱟᱝ ᱦᱩᱭᱩᱜᱼᱟ, ᱦᱟᱱᱟ ᱟ. ᱛᱩ ᱱᱚᱣᱟ ᱟ. ᱛᱩ ᱚᱝᱠᱟ ᱢᱟᱱᱮ ᱞᱟᱹᱴᱩ ᱞᱟᱹᱴᱩ ᱴᱩ ᱜᱟ. ᱠᱷᱩᱲᱤᱭᱟᱹᱱ ᱦᱚᱲ ᱠᱚ ᱛᱟᱦᱮᱱᱟ ᱩᱱᱠᱩ ᱠᱚᱠᱚ ᱫᱩᱲᱩᱵ ᱢᱤᱫ ᱴᱷᱮᱱᱚᱜᱼᱟ ᱟᱠᱚ ᱠᱚ ᱠᱟ ᱡᱩᱫᱟ ᱚᱱᱟ ᱦᱤᱥᱟᱹᱵ ᱛᱮ ᱦᱩᱭᱩᱜᱼᱟ ᱡᱟᱦᱟᱸ ᱠᱟᱹᱴᱤᱡ ᱥᱟᱵᱷᱟᱵᱤᱠ ᱧᱚᱜᱼᱟᱜ ᱠᱷᱮᱞ ᱚᱱᱟ ᱫᱚ ᱟ. ᱛᱩ ᱨᱮᱱ ᱥᱳᱞᱳᱦᱱᱟ ᱠᱚ ᱛᱮᱜᱮ ᱩᱱᱠᱩ ᱜᱚᱞᱯᱚ ᱵᱟᱲᱟ ᱠᱟᱛᱮ ᱜᱮ ᱠᱷᱮᱞ ᱠᱚᱞᱮ ᱫᱚᱦᱚ ᱵᱟᱲᱟᱭ ᱜᱮᱭᱟ᱾ ᱟ ᱜᱚᱝᱠᱮ ᱟᱯᱮᱭᱟᱜ ᱞᱟᱦᱟᱥᱮᱱᱟᱜ ᱠᱷᱮᱞ ᱡᱮ ᱞᱟᱦᱟ ᱛᱮᱱᱟᱜ ᱡᱟᱦᱟᱸ ᱠᱚ ᱠᱷᱮᱞᱮᱫ ᱛᱟᱦᱮᱸᱫ ᱩᱱ ᱨᱮᱱᱟᱜ ᱠᱷᱮᱞ ᱟᱨ ᱱᱤᱛᱚᱜ ᱨᱮᱱᱟᱜ ᱠᱷᱮᱞ ᱛᱤᱱᱟᱹᱜ ᱴᱟ ᱢᱟᱱᱮ ᱵᱷᱮᱜᱟᱨ ᱜᱮᱭᱟ᱾
ᱦᱳᱭ ᱮᱠᱫᱚᱢ ᱞᱟᱦᱟ ᱟᱨ ᱱᱮᱛᱟᱨ ᱫᱚ ᱠᱷᱟᱱ ᱱᱚᱝᱠᱟ ᱞᱟᱦᱟᱜ ᱫᱚ ᱥᱤᱠᱷᱱᱟᱹᱛ ᱥᱮᱫ ᱵᱟᱹᱲᱛᱤ ᱦᱚᱲ ᱠᱚ ᱪᱟᱞᱟᱜ ᱠᱟᱱᱟ ᱠᱚ ᱥᱮ ᱠᱷᱮᱞᱳᱰ ᱠᱷᱚᱱ ᱫᱚ ᱚᱱᱟ ᱞᱮᱠᱟᱛᱮ ᱟᱫᱚ ᱞᱟᱦᱟᱛᱮ ᱠᱷᱚᱱ ᱫᱚ ᱱᱚᱣᱟ ᱜᱮ ᱧᱮᱞᱛᱮ ᱵᱩᱡᱷᱟᱹᱜ ᱠᱟᱱᱟ ᱞᱟᱦᱟ ᱛᱚᱨᱟ ᱜᱟᱹᱦᱤᱨ ᱧᱚᱜ ᱛᱮ ᱦᱚᱲ ᱠᱚ ᱪᱟᱞᱟᱣ ᱠᱚᱜ ᱱᱟᱦᱟᱜ ᱫᱚ ᱥᱤᱠᱷᱱᱟᱹᱛ ᱫᱷᱟᱨᱟ ᱠᱟᱹᱴᱤᱡ ᱠᱚ ᱪᱟᱞᱟᱜ ᱠᱟᱱᱟ ᱵᱟᱝ ᱡᱟᱦᱟ ᱞᱟᱹᱭ ᱞᱮᱠᱷᱟᱱ ᱯᱷᱤᱯᱴᱤ ᱯᱷᱤᱯᱴᱤ ᱟᱠᱟᱱᱟ ᱦᱤᱥᱟᱹᱵ ᱞᱮᱠᱟ ᱛᱮᱠᱚ ᱠᱷᱟᱱ ᱟᱫᱚ ᱡᱟᱦᱟᱸ ᱡᱮᱱᱚ ᱱᱚᱛᱮ ᱦᱚᱸ ᱴᱷᱤᱠ ᱜᱮᱭᱟ ᱚᱱᱛᱮ ᱦᱚᱸ ᱴᱷᱤᱠ ᱜᱮᱭᱟ ᱦᱮᱸ ᱥᱮ ᱚᱱᱠᱟ ᱠᱟᱛᱮ ᱟᱨ ᱵᱟ ᱨᱟᱹᱥᱠᱟᱹᱛᱮ ᱪᱟᱞᱟᱜ ᱠᱟᱱᱟ ᱦᱟᱸᱜ
ᱦᱳᱭ ᱟᱞᱮᱥᱮᱫ ᱫᱚ ᱞᱟᱦᱟ ᱛᱮᱫᱚ ᱧᱮᱞᱚᱜ ᱠᱟᱱᱛᱮ ᱦᱟᱯᱲᱟᱢ ᱠᱚ ᱞᱟᱹᱭᱟ ᱞᱟᱦᱟ ᱡᱟᱦᱟᱸᱭ ᱠᱚ ᱫᱟᱫᱩ ᱦᱟᱲᱟᱢ ᱛᱟᱠᱚ ᱠᱚ ᱛᱟᱦᱮᱞᱮᱱᱟ ᱩᱱᱠᱩ ᱠᱚ ᱵᱤᱫᱟ. ᱞ ᱠᱷᱚᱱ ᱞᱟᱦᱟ ᱛᱚ ᱟᱨ ᱯᱞᱟᱥᱴᱤᱠ ᱵᱚᱞ ᱛᱟᱸᱦᱮ ᱞᱮᱱᱟ ᱞᱟ. ᱭ ᱟᱠᱚ ᱚᱱᱟᱜᱮ ᱛᱚᱞ ᱵᱟᱲᱟ ᱠᱟ ᱠᱟᱛᱮᱫ ᱡᱟᱦᱟᱸᱱᱟᱜ ᱜᱮᱸᱫᱨᱮᱡ ᱠᱚᱛᱮ ᱠᱚ ᱛᱚᱞ ᱠᱮᱜ ᱜᱮ ᱚᱱᱟ ᱠᱚ ᱠᱷᱮᱞᱮᱫ ᱛᱟᱦᱮᱸᱫ ᱮᱠᱮᱱ ᱡᱟᱸᱜᱟ ᱞᱟᱦᱟ ᱫᱚ ᱩᱱᱫᱚ ᱚᱱᱟ ᱱᱤᱭᱮ ᱜᱮ ᱛᱟᱦᱮᱸ ᱞᱮᱱᱟ ᱠᱷᱮᱞ ᱴᱷᱤᱠ ᱠᱤᱪᱷᱩ ᱫᱤᱱ ᱯᱚᱨᱮ ᱛᱚ ᱚᱱᱮ ᱚᱱᱮ ᱚᱱᱟ ᱞᱩᱜᱽᱲᱤᱡ ᱛᱮᱠᱚ ᱠᱷᱮᱞᱮᱫ ᱛᱟᱦᱮᱸᱫ ᱚᱱᱟ ᱛᱮᱜᱮ ᱞᱟᱦᱟ ᱯᱨᱟᱭᱤᱡᱽ ᱠᱚᱠᱚ ᱟᱹᱜᱩ ᱵᱟᱲᱟᱣ ᱠᱟᱫᱟ ᱩᱱᱫᱚ ᱥᱤᱞ ᱯᱨᱟᱭᱤᱡᱽ ᱛᱟᱦᱮᱸ ᱞᱮᱱᱟ ᱵᱮᱥᱤᱨ ᱵᱷᱟᱜᱽ ᱥᱤᱞ ᱟᱨ ᱡᱩᱫᱤ ᱵᱟᱭᱪᱟᱱᱥ ᱨᱮ ᱠᱟᱥᱤ ᱠᱚᱠᱚ ᱛᱟᱦᱮᱱ ᱠᱟᱱ ᱛᱟᱦᱮᱸᱫ ᱵᱮᱥᱤᱨ ᱵᱷᱟᱜᱽ ᱫᱚ ᱥᱤᱞ ᱯᱨᱟᱭᱤᱡᱽ ᱜᱮ ᱛᱟᱦᱮᱱ ᱠᱟᱱ ᱛᱟᱦᱮᱸᱫ ᱚᱱᱠᱟ ᱠᱷᱮᱞ ᱠᱷᱮᱞ ᱛᱮ ᱦᱮᱡ ᱮᱱ ᱛᱮ, ᱛᱟᱯᱚᱨ ᱫᱤᱛᱤᱭᱚ ᱨᱮ ᱦᱮᱡ ᱮᱱ ᱛᱟᱞᱮ ᱟᱞᱮᱥᱮᱫ ᱫᱚ ᱦᱟᱨᱛᱟ ᱨᱮᱱᱟᱜ ᱵᱚᱞ᱾ ᱩᱱ ᱚᱠᱛᱚ ᱮᱠᱷᱮᱱ ᱡᱟᱸᱜᱟ ᱠᱚ ᱠᱷᱮᱞᱮᱫ ᱛᱟᱦᱮᱸᱫ ᱵᱩᱴ ᱫᱚ ᱵᱟᱠᱚ ᱠᱷᱮᱞᱳ ᱮᱫ ᱛᱟᱦᱮᱸᱫ ᱛᱟᱯᱚᱨᱮ ᱚᱱᱟ ᱯᱚᱨᱮ ᱠᱟᱹᱡ ᱟᱥᱛᱮ ᱟᱥᱛᱮ ᱵᱩᱴ ᱠᱚ ᱟᱹᱜᱩ ᱠᱮᱫᱟ ᱛᱟᱨ ᱯᱚᱨᱮ ᱦᱮᱸᱜ- ᱮ ᱱᱮᱛᱟᱨ ᱫᱚ ᱯᱨᱟᱭ ᱜᱮ ᱡᱟ ᱳᱣᱟᱞᱰ ᱠᱟᱯ ᱥᱮ ᱱᱚᱣᱟ ᱞᱤᱜᱽ ᱠᱚᱨᱮ ᱠᱷᱮᱞ ᱦᱩᱭᱩᱜ ᱜᱮᱭᱟ ᱚᱱᱟ ᱵᱚᱞᱛᱮ ᱜᱮ ᱱᱮᱛᱟᱨ ᱫᱚ ᱠᱷᱮᱞ ᱦᱩᱭᱩᱜ-ᱟ᱾ ᱛᱟᱨ ᱞᱟᱦᱟ ᱛᱮᱱᱟᱜ ᱫᱚ ᱥᱚᱢᱯᱩᱨᱱᱚ ᱟᱞᱚ ᱥᱮᱫ-ᱟᱜ ᱫᱚ ᱟᱞᱟᱫᱟ ᱜᱮ ᱛᱟᱦᱮᱸᱞᱮᱱᱟ᱾ ᱟᱹᱛᱩ ᱞᱟᱦᱟ ᱫᱚ ᱢᱟᱴᱷ ᱠᱚᱨᱮ ᱫᱚ ᱵᱟᱠᱚ ᱠᱷᱮᱞᱮᱫ ᱛᱟᱦᱮᱸᱫ ᱡᱟᱦᱟᱱᱟᱜ ᱜᱮ ᱠᱷᱮᱛ ᱠᱚᱨᱮ ᱦᱳᱭᱛᱚ ᱠᱟᱹᱴᱤᱡ ᱞᱟᱹᱴᱩ ᱧᱚᱜ ᱜᱮ ᱠᱷᱮᱛ ᱚᱱᱟ ᱠᱷᱮᱛ ᱠᱚᱨᱮ ᱜᱮ ᱠᱷᱮᱞ ᱠᱚᱞᱮ ᱫᱚᱦᱚ ᱵᱟᱲᱟᱭᱮᱫ ᱛᱟᱦᱮᱸᱫ ᱾
ᱦᱳᱭ ᱜᱚᱢᱠᱮ ᱟ. ᱰᱤ ᱱᱟᱯᱟᱭ ᱵᱤᱱ ᱞᱟᱹᱭ ᱟᱠᱟᱫᱟ ᱾ ᱟᱞᱮ ᱥᱮᱫ ᱦᱚᱸ ᱚᱱᱠᱟᱜᱮ ᱞᱟᱦᱟ ᱛᱮᱫᱚ ᱠᱷᱮᱛ ᱠᱚᱨᱮ ᱦᱚᱸ ᱠᱷᱮᱞ ᱵᱟᱲᱟ ᱠᱮᱭᱟ ᱠᱚ ᱾ ᱠᱷᱮᱛ ᱨᱮᱜᱮ ᱯᱨᱮᱠᱴᱤᱥ ᱵᱟᱲᱟ ᱦᱩᱭ ᱠᱚᱜᱼᱟ ᱱᱤᱡᱮ ᱠᱚᱦᱚᱸ, ᱱᱟᱦᱟᱜ ᱟᱫᱚ ᱟᱫᱚ ᱪᱟᱥ ᱵᱟᱲᱟ ᱠᱚ ᱦᱩᱭᱩᱜ ᱠᱷᱟᱹᱛᱤᱨ ᱛᱮ ᱱᱟᱦᱟᱜ ᱫᱚ ᱰᱟᱹᱦᱤ ᱠᱚᱨᱮ ᱜᱮᱞᱮ ᱯᱮᱠᱴᱤᱥᱚᱜ ᱠᱟᱱᱟ ᱦᱟᱸᱜ, ᱚᱱᱟ ᱠᱚᱨᱮ ᱜᱮ ᱡᱟᱦᱟᱱᱟᱜ ᱴᱩᱨᱱᱟᱢᱮᱱᱴ ᱠᱚ ᱦᱩᱭᱩᱜ ᱠᱷᱟᱱ ᱫᱚ ᱚᱱᱟ ᱜᱮ ᱠᱷᱮᱞ ᱦᱚᱪᱚ ᱦᱩᱭᱩᱜ ᱠᱟᱱᱟ ᱾ ᱟᱞᱮ ᱥᱮᱫ ᱫᱚ ᱦᱟᱸᱜ ᱟᱫᱚ ᱯᱨᱟᱭ ᱞᱮᱠᱟ ᱡᱩᱫᱤ ᱵᱚᱱ ᱞᱟᱹᱭ ᱠᱷᱟᱱ ᱫᱚ ᱥᱩᱠᱨᱤ ᱠᱚᱦᱚᱸ ᱠᱚ ᱮᱢᱚᱜ ᱠᱟᱱᱟ ᱾ ᱚᱱᱟ ᱵᱟᱫᱛᱮ ᱡᱩᱫᱤ ᱚᱠᱟ ᱡᱟᱭᱜᱟ ᱨᱮ ᱥᱩᱠᱨᱤ ᱵᱟᱝᱠᱚ ᱮᱢᱚᱜ ᱠᱟᱱ ᱠᱷᱟᱱ ᱫᱚ ᱚᱸᱰᱮ ᱫᱚ ᱩᱱ ᱫᱚ ᱠᱟᱹᱣᱰᱤ ᱠᱚ ᱮᱢᱚᱜ ᱠᱟᱱᱟ ᱠᱚ ᱦᱟᱸᱜ ᱾ ᱟᱨᱚ ᱠᱤᱪᱷᱩ ᱡᱟᱭᱜᱟ ᱨᱮᱫᱚ ᱱᱚᱝᱠᱟ ᱧᱮᱞᱚᱜ ᱠᱟᱱᱟ ᱚᱸᱰᱮ ᱫᱚ ᱵᱚᱭᱞᱟᱨ ᱠᱚᱦᱚᱸ ᱠᱚ ᱮᱢᱚᱜ ᱠᱟᱱᱟ ᱠᱚ ᱾ ᱦᱮᱸᱥᱮ ᱚᱱᱠᱟ ᱟᱞᱮ ᱥᱮᱫ ᱫᱚ ᱦᱩᱭᱩᱜ ᱠᱟᱱᱟ ᱠᱷᱟᱱ ᱾
ᱟᱪᱪᱷᱟ ᱜᱚᱝᱠᱮ ᱛᱟᱦᱚᱞᱮ ᱟᱢᱟᱜ ᱠᱷᱮᱞ ᱪᱮᱛᱟᱱ ᱨᱮ ᱟᱜᱽᱜᱨᱚᱦᱚ ᱡᱤᱱᱤᱥ ᱴᱟᱜ ᱫᱚ ᱛᱤᱱᱟᱹᱜ ᱜᱟᱱ ᱢᱮᱱᱟᱜ ᱛᱟᱢᱟ?
ᱟᱫᱚ ᱞᱟᱦᱟᱛᱮ ᱡᱚᱠᱷᱚᱱ ᱩᱢᱮᱨ ᱛᱟᱦᱮᱸ ᱠᱟᱱᱟ ᱚᱱᱠᱟ ᱜᱮ ᱠᱷᱮᱞ ᱵᱟᱲᱟ ᱦᱩᱭ ᱟᱠᱟᱱ ᱜᱮᱭᱟ ᱱᱟᱦᱟᱜ ᱟᱫᱚ ᱩᱢᱮᱨ ᱥᱟᱶ ᱥᱟᱶ ᱪᱤᱱᱛᱟᱹ ᱵᱷᱟᱵᱱᱟ ᱠᱚᱦᱚᱸ ᱵᱚᱫᱚᱞᱚᱜ ᱠᱟᱱᱟ ᱛᱚ ᱾ ᱚᱱᱟ ᱞᱮᱠᱟᱛᱮ ᱫᱚ ᱱᱤᱡᱮᱨᱟᱜ ᱡᱤᱭᱚᱱ ᱡᱤᱵᱤᱠᱟ ᱱᱤᱵᱷᱟᱹᱣ ᱞᱟᱹᱜᱤᱫ ᱛᱮ ᱟᱫᱚ ᱢᱟᱱᱮ ᱥᱚᱝᱥᱟᱨ ᱡᱤᱭᱚᱱ ᱨᱮ ᱵᱚᱞᱚᱱ ᱦᱩᱭᱩᱜ ᱠᱟᱱᱟ ᱾ ᱥᱚᱝᱥᱟᱨ ᱨᱮᱦᱚᱸ ᱠᱟᱹᱢᱤ ᱦᱩᱭᱩᱜ-ᱟ ᱱᱟᱝ ᱦᱮᱸ ᱟᱨ ᱱᱤᱡᱮ ᱠᱚᱫᱚ ᱟᱫᱚ ᱡᱮᱦᱮᱛᱩ ᱠᱚᱲᱟ ᱦᱚᱯᱚᱱ ᱠᱟᱱᱟ ᱵᱚᱱ ᱡᱚᱛᱚᱢᱟᱜ ᱵᱩᱡᱷᱟᱹᱣ ᱠᱟᱛᱮ ᱢᱮᱱᱴᱮᱱ ᱠᱟᱛᱮ ᱪᱟᱞᱟᱜ ᱦᱩᱭᱩᱜ ᱛᱟᱵᱚᱱᱟ ᱛᱚ ᱾ ᱠᱷᱮᱞ ᱜᱮᱛᱚ ᱟᱨ ᱠᱷᱟᱱ ᱢᱟ ᱥᱟᱨᱟ ᱡᱤᱭᱚᱱ ᱫᱚ ᱵᱟᱭ ᱪᱟᱞᱟᱣ ᱫᱟᱲᱮᱭᱟᱜᱼᱟ ᱾ ᱟᱫᱚ ᱚᱠᱚᱭ ᱫᱟᱲᱮᱭᱟᱜ ᱠᱟᱱᱟ ᱠᱷᱟᱱ ᱩᱱᱤ ᱫᱚ ᱪᱟᱞᱟᱜ ᱠᱟᱱ ᱜᱮᱭᱟ ᱠᱷᱟᱱ ᱮᱱ‌ ᱨᱮᱦᱚᱸ ᱟᱵᱚ ᱫᱚ ᱮᱢᱚᱱ ᱢᱤᱫᱴᱮᱱ ᱥᱚᱢᱟᱡᱽ ᱠᱷᱚᱱ ᱵᱚᱱ ᱵᱤᱞᱚᱢ ᱫᱟᱵᱚᱱ ᱡᱟᱦᱟᱸᱛᱮ ᱡᱷᱚᱛᱚᱢ ᱠᱩᱪᱩ ᱢᱮᱱᱴᱮᱱ ᱟᱜᱩ ᱦᱩᱭᱩᱜ ᱠᱟᱱ ᱛᱟᱵᱚᱱᱟ ᱾ ᱟᱫᱚ ᱚᱱᱟ ᱤᱭᱟᱹᱛᱮ ᱡᱚᱛᱚᱢ ᱥᱮᱫ ᱟᱫᱚ ᱵᱟᱵᱚᱱ ᱛᱟᱦᱮᱸ ᱫᱟᱲᱮᱭᱟᱜ ᱠᱟᱱᱟ ᱢᱮᱱᱠᱷᱟᱱ ᱴᱟᱱ ᱛᱟᱦᱮᱸ ᱠᱟᱛᱮᱜ ᱨᱮᱦᱚᱸ ᱠᱤᱪᱷᱩ ᱥᱚᱢᱚᱭ ᱨᱮ ᱦᱟᱹᱯᱤᱫ ᱠᱟᱜ ᱦᱩᱭᱩᱜ ᱠᱟᱱ ᱛᱟᱵᱚᱱᱟ ᱾ ᱫᱤᱭᱮ ᱚᱱᱠᱟ ᱠᱟᱛᱮ ᱜᱮ ᱡᱤᱭᱚᱱ ᱠᱚᱫᱚ ᱦᱟᱸᱜ ᱪᱟᱞᱟᱜ ᱠᱟᱱᱟ ᱱᱤᱛᱚᱜ ᱫᱚ ᱾
ᱟᱪᱪᱷᱟ ᱟᱹᱰᱤ ᱱᱟᱯᱟᱭ ᱠᱟᱛᱷᱟ ᱞᱟᱹᱭ ᱥᱚᱫᱚᱨ ᱠᱮᱫᱟ ᱾ ᱛᱚ ᱤᱧ ᱫᱷᱟᱨᱮ ᱠᱷᱚᱱ ᱧᱮᱞ ᱞᱮᱠᱷᱟᱱ ᱫᱚ ᱤᱧ ᱫᱚ ᱱᱤᱛᱚᱜ ᱫᱚᱧ ᱠᱷᱮᱞᱮᱫ ᱜᱮᱭᱟ ᱯᱨᱟᱭ ᱜᱮ ᱢᱟᱱᱮ ᱥᱮᱛᱟᱜ ᱨᱮᱦᱚᱸ ᱮᱢᱱᱤ ᱛᱮ ᱠᱤᱪᱷᱩ ᱫᱤᱱ ᱢᱟᱲᱟᱝ ᱫᱚ ᱢᱟᱱᱮ ᱥᱮᱛᱟᱜ ᱨᱮ ᱠᱳᱪᱤᱝ ᱠᱚ ᱯᱟᱲᱦᱟᱣ ᱦᱩᱭᱩᱜ ᱠᱟᱱ ᱛᱟᱦᱮᱸ ᱾ ᱛᱟᱨ ᱯᱚᱨᱮ ᱱᱮᱛᱟᱨ ᱫᱤᱱ ᱡᱟᱦᱟᱸ ᱠᱚ ᱴᱩᱨᱱᱟᱢᱮᱱᱴ ᱛᱟᱦᱮᱸ ᱞᱮᱱ ᱠᱷᱟᱡ ᱪᱟᱞᱟᱣ ᱵᱟᱲᱟᱜ ᱜᱮᱭᱟᱞᱮ ᱟᱹᱛᱩ ᱨᱮᱱᱟᱜ ᱴᱤᱢ ᱛᱮ ᱠᱟᱜᱼᱟ ᱵᱟᱝᱠᱷᱟᱱ ᱦᱩᱭ ᱛᱚ ᱚᱱᱟ ᱴᱚᱞᱟ ᱨᱮᱱᱠᱚ ᱥᱟᱵ ᱟᱠᱟᱫᱟ ᱩᱱᱠᱩ ᱠᱚ ᱢᱮᱛᱟ ᱫᱤᱧᱟ ᱛᱮᱦᱮᱧ ᱫᱚ ᱱᱚᱰᱮ ᱠᱷᱮᱞ ᱢᱮᱱᱟᱜ-ᱟ ᱠᱷᱮᱞ ᱜᱚᱲᱚ ᱟᱞᱮ ᱢᱮ ᱾ ᱛᱚ ᱩᱱᱠᱩ ᱠᱚᱦᱚᱧ ᱜᱚᱲᱚ ᱵᱟᱲᱟ ᱟᱠᱚᱜᱮᱭᱟ ᱾ ᱢᱟᱱᱮ ᱠᱷᱮᱞ ᱫᱤᱠ ᱫᱤᱭᱮ ᱫᱚ ᱱᱤᱛᱚᱜ ᱦᱚᱸ ᱢᱟᱱᱮ ᱤᱧ ᱫᱚ ᱚᱱᱟ ᱪᱮᱛᱟᱱ ᱟᱜᱽᱨᱚᱦᱚ ᱢᱮᱱᱟᱜ ᱛᱤᱧ ᱜᱮᱭᱟ ᱾ ᱪᱟᱞᱟᱣ ᱵᱟᱲᱟᱜ ᱠᱟᱱ ᱜᱤᱭᱟᱹᱤᱧ ᱾ ᱡᱟᱦᱟᱸ ᱠᱚᱨᱮ ᱯᱨᱟᱭᱤᱡᱽ ᱠᱚᱦᱚᱸ ᱦᱩᱭ ᱫᱚ ᱦᱩᱭ ᱵᱟᱲᱟᱜ ᱜᱮᱭᱟ ᱾ ᱟᱫᱷᱮᱠ ᱠᱚ ᱴᱷᱮᱱ ᱫᱚᱞᱮ ᱦᱟᱨᱟᱣ ᱦᱚᱸᱞᱮ ᱦᱟᱨᱟᱜ ᱜᱮᱭᱟ ᱦᱟᱨ ᱡᱤᱛ ᱛᱚᱱᱢᱮᱱᱟᱜ ᱜᱮᱭᱟ ᱥᱮ ᱾
ᱦᱳᱭ ᱜᱚᱢᱠᱮ ᱛᱟᱦᱚᱞᱮ ᱫᱚ ᱱᱚᱸᱜᱼᱚᱭ ᱠᱷᱮᱞ ᱠᱚ ᱵᱤᱱ ᱪᱟᱞᱟᱣ ᱵᱟᱲᱟ ᱟᱠᱟᱱᱟ ᱛᱤᱱᱟᱹᱜ ᱢᱟᱱᱮ ᱞᱮᱵᱮᱞ? ᱠᱚᱨᱮ ᱵᱚᱱ ᱪᱟᱞᱟᱣ ᱠᱟᱱᱟ ᱾ ᱰᱤᱥᱴᱨᱤᱠ ᱞᱮᱵᱮᱞ ᱠᱚᱨᱮ ᱥᱮ ᱡᱮᱞᱟ ᱞᱮᱵᱮᱞ ᱚᱱᱟ ᱠᱷᱚᱱ ᱪᱮᱛᱟᱱ ᱨᱮ ᱡᱟᱦᱟᱸ ᱠᱚ ᱞᱟᱹᱭᱟᱜ ᱠᱟᱱᱟ ᱠᱚ? ᱥᱴᱮᱴ ᱪᱮᱛᱟᱱ ᱨᱮ ᱦᱮᱸ ᱥᱮ, ᱥᱮ ᱱᱟᱥᱮ ᱚᱱᱟ ᱠᱚᱨᱮ ᱛᱤᱱᱟᱹᱜ ᱚᱠᱟ? ᱪᱮᱫ ᱞᱮᱠᱟ ᱛᱤᱱᱟᱹᱜ ᱪᱟᱞᱟᱣ ᱫᱟᱲᱮ ᱟᱠᱫᱟ ᱥᱮ ᱚᱠᱟ ᱞᱮᱠᱟ?
ᱴᱷᱤᱠ ᱞᱮᱵᱮᱞ ᱞᱟᱛᱟᱨ ᱫᱟᱹᱵᱤᱡ ᱞᱤᱧ ᱪᱟᱞᱟᱣ ᱾ ᱩᱱᱟᱹᱜ ᱴᱟᱜ ᱪᱟᱞᱟᱜ ᱪᱟᱞᱟᱜ ᱛᱮᱜᱮ ᱚᱱᱮ ᱚᱱᱟ ᱪᱮᱫ ᱠᱚ ᱞᱟᱹᱭᱟ ᱳᱭ ᱦᱟᱨᱟ ᱦᱚᱪᱚ ᱦᱩᱭ ᱟᱠᱟᱱᱟ ᱾ ᱵᱟᱠᱷᱟᱱ ᱫᱚ ᱯᱨᱟᱭ ᱥᱮᱴᱮᱨ ᱥᱮᱴᱮᱨ ᱠᱟᱛᱮᱫ ᱞᱮ ᱦᱟᱨᱟᱣ ᱵᱟᱲᱟ ᱦᱚᱪᱚ ᱟᱠᱟᱱᱟ ᱟᱨ ᱮᱢᱱᱤ ᱦᱚᱸ ᱚᱱᱠᱟ ᱱᱚᱨᱢᱟᱞ ᱠᱷᱮᱞ ᱠᱚ ᱫᱚᱦᱚᱭ ᱜᱮᱭᱟ ᱡᱮ ᱛᱮᱦᱮᱧ ᱱᱚᱰᱮ ᱱᱩᱱᱟᱹᱜ ᱴᱟᱠᱟ ᱨᱮᱱᱟᱜ ᱥᱮ ᱩᱱᱟᱹᱜ ᱴᱟᱠᱟ ᱨᱮᱱᱟᱜ ᱫᱷᱟᱢᱟᱠᱟ ᱠᱚ ᱫᱚᱦᱚ ᱠᱮᱫᱟ ᱚᱱᱟ ᱠᱚᱨᱮ ᱫᱚᱞᱤᱧ ᱪᱟᱞᱟᱣ ᱵᱟᱲᱟ ᱟᱠᱟᱱ ᱜᱮᱭᱟ ᱾ ᱞᱟᱠᱷ ᱴᱟᱠᱟ ᱠᱚᱨᱮᱱᱟᱜ ᱠᱚ ᱫᱚᱦᱚ ᱵᱟᱲᱟ ᱟᱠᱟᱫᱟ ᱚᱱᱠᱟᱱᱟᱜ ᱠᱷᱮᱞ ᱫᱚᱞᱤᱧ ᱠᱷᱮᱞ ᱵᱟᱲᱟ ᱟᱠᱟᱫᱟᱞᱤᱧ ᱾
ᱟᱫᱚ ᱠᱷᱮᱞ ᱛᱚ ᱱᱤᱡᱮᱨᱟᱜ ᱨᱮ ᱫᱟᱲᱮ ᱡᱚᱨ ᱛᱮ ᱠᱷᱮᱞ ᱵᱮᱥᱤᱨ ᱵᱷᱟᱜᱽ ᱫᱚᱢᱮ ᱫᱟᱲᱮ ᱠᱷᱚᱨᱚᱪᱚᱜᱼᱟ ᱛᱚ ᱾
ᱦᱳᱭ ᱦᱳᱭ᱾
ᱵᱚᱛᱚᱨ ᱦᱚᱸ ᱵᱩᱡᱩᱜ ᱜᱮᱭᱟ᱾ ᱠᱷᱮᱞ ᱡᱤᱱᱤᱥ ᱫᱚ ᱱᱚᱛᱮ ᱨᱟᱹᱥᱠᱟᱹ ᱦᱚᱸ ᱵᱟᱝ ᱟᱠᱚᱴᱚᱜ-ᱟ ᱵᱟᱝ ᱠᱷᱮᱞ ᱫᱚ ᱵᱟᱝ ᱛᱟᱦᱮᱸ ᱵᱩᱡᱷᱟᱹᱜ-ᱟ᱾
ᱮᱠᱷᱟᱱ ᱜᱚᱢᱠᱮ ᱱᱟᱯᱟᱭ ᱱᱚᱝᱠᱟ ᱜᱮ ᱨᱟᱹᱥᱠᱟᱹ ᱛᱟᱦᱮᱱ ᱛᱟᱵᱚᱱ ᱢᱟ᱾ ᱥᱮ ᱟᱢ ᱦᱚᱸ ᱫᱚᱦᱚ ᱤᱫᱤ ᱛᱟᱢ᱾ ᱠᱟᱨᱚᱱ ᱫᱚᱨᱠᱟᱨᱚᱜ ᱠᱟᱱ ᱜᱮᱭᱟ ᱱᱚᱣᱟ ᱡᱤᱭᱚᱱ ᱨᱮ ᱱᱚᱣᱟ ᱦᱚᱲᱢᱚ ᱡᱤᱣᱤ ᱨᱮ ᱵᱟᱢ ᱠᱷᱮᱞ ᱤᱫᱤᱭᱟᱜ-ᱟ ᱦᱚᱲᱢᱚ ᱠᱚᱦᱚᱸ ᱢᱟᱱᱮ ᱱᱚᱝᱠᱟᱜ ᱠᱟᱱᱟ ᱡᱟᱦᱟᱸ ᱡᱚᱱᱛᱨᱚ ᱪᱟᱞᱟᱣ ᱤᱫᱤᱜ-ᱟ ᱢᱤᱫ ᱥᱚᱢᱚᱭ ᱡᱚᱫᱤ ᱟᱪᱠᱟᱢ ᱛᱤᱸᱜᱩᱭᱟ ᱚᱱᱟᱠᱷᱟᱱ ᱠᱟᱹᱴᱤᱡ ᱦᱟᱱᱛᱮ ᱱᱟᱛᱮ ᱫᱟᱲᱮᱭᱟᱜ-ᱟ᱾ ᱞᱮᱠᱟᱛᱮ ᱡᱟᱦᱟᱸ ᱠᱷᱮᱞ ᱡᱚᱜᱚᱛ ᱢᱮᱱᱟᱜ ᱠᱚ ᱚᱸᱰᱮ ᱦᱚᱸ ᱢᱤᱫ ᱵᱟᱨ ᱛᱟᱦᱮᱱ ᱢᱟᱵᱚᱱ ᱦᱮᱸᱥᱮ ᱟᱨ ᱮᱴᱟᱜ ᱠᱟᱛᱷᱟ ᱜᱚᱢᱠᱮ ᱠᱟᱱᱟ ᱱᱚᱜ-ᱚᱭ ᱡᱮ ᱟᱵᱚ ᱠᱷᱮᱞᱳᱰ ᱠᱟᱱᱟ ᱵᱚᱱ ᱦᱩᱰᱤᱧ ᱠᱚᱦᱚᱸ ᱢᱟᱨᱟᱝ ᱠᱚᱦᱚᱸ ᱟᱹᱰᱤ ᱨᱚᱠᱚᱢ ᱠᱚᱵᱚᱱ ᱠᱷᱮᱞ ᱠᱟᱱᱟ ᱟᱫᱚ ᱱᱚᱜ-ᱚᱭ ᱡᱮ ᱠᱷᱮᱞ ᱠᱟᱱᱟ ᱵᱚᱱ ᱱᱚᱣᱟ ᱛᱤᱱᱟᱹᱜ ᱴᱟᱜ ᱟᱵᱚ ᱤᱯᱷᱮᱠᱴ ᱯᱟᱲᱟᱜ ᱠᱟᱱᱟ ᱥᱟᱶᱛᱟ ᱥᱚᱢᱟᱡᱽ ᱨᱮ ᱛᱤᱱᱟᱹᱜ ᱴᱟᱜ ᱱᱟᱯᱟᱭ ᱟᱨ ᱛᱤᱱᱟᱹᱜ ᱴᱟᱜ ᱵᱟᱹᱲᱤᱡ-ᱟ ᱱᱚᱣᱟ ᱠᱚ ᱠᱷᱟᱴᱚ ᱢᱟᱪᱷᱟ ᱛᱮ ᱠᱟᱴᱤᱡ ᱞᱟ. ᱭ ᱵᱤᱱ
ᱟᱪᱪᱷᱟ ᱞᱟᱹᱭ ᱦᱩᱭᱩᱜ-ᱟ᱾ ᱛᱚ ᱠᱷᱮᱞ ᱫᱚ ᱵᱮᱥ ᱠᱷᱟᱡ ᱫᱚ ᱟᱹᱰᱤ ᱵᱮᱥᱟ ᱟᱨ ᱵᱟᱠᱷᱟᱱ ᱫᱚ ᱠᱷᱟᱨᱟᱯ ᱦᱚᱸ ᱠᱷᱟᱨᱟᱯ ᱜᱮᱭᱟ᱾ ᱠᱟᱨᱚᱱ ᱠᱷᱮᱞ ᱫᱚ ᱠᱷᱮᱞ ᱤᱫᱤ ᱢᱮ ᱥᱚᱨᱤᱨ ᱠᱚ ᱥᱮ ᱦᱚᱲᱢᱚ ᱠᱚ ᱴᱷᱤᱠ ᱧᱚᱜ ᱛᱟᱦᱮᱱ ᱛᱟᱵᱚᱱᱟ᱾ ᱛᱚ ᱡᱩᱫᱤ ᱚᱛᱤᱨᱤᱠᱛᱚ ᱵᱚᱱ ᱠᱷᱮᱹᱞᱟ ᱦᱳᱭᱛᱳ ᱛᱮᱦᱮᱧ ᱱᱚᱰᱮ ᱜᱟᱯᱟ ᱦᱟᱸᱰᱮ ᱛᱟᱦᱞᱮ ᱟᱨᱚ ᱦᱳᱭᱛᱚ ᱯᱨᱟᱭᱤᱡᱽ ᱠᱚᱦᱚᱸ ᱵᱟᱵᱚᱱ ᱫᱟᱲᱮᱭᱟᱫᱟ ᱛᱟᱦᱚᱞᱮ ᱩᱱᱫᱚ ᱛᱟᱦᱞᱮ ᱩᱱ ᱫᱚ ᱴᱟᱠᱟ ᱯᱚᱭᱥᱟ ᱛᱚ ᱵᱟᱝ ᱤᱱᱠᱟᱢ ᱞᱮᱱᱟ ᱥᱮ ᱛᱟᱦᱚᱞᱮ ᱥᱮᱭ ᱩᱱᱫᱚ ᱚᱲᱟᱜ ᱦᱚᱲᱟᱜ ᱚᱱᱟ ᱥᱮ ᱚᱲᱟᱜ ᱦᱚᱲᱟᱜ ᱠᱷᱚᱨᱚᱪ ᱛᱮᱜᱮ ᱪᱟᱞᱟᱜ ᱦᱩᱭᱩᱜ ᱚᱱᱟ ᱠᱚ ᱫᱤᱠ ᱫᱤᱭᱮ ᱫᱚ ᱵᱟᱹᱲᱤᱡ ᱜᱮᱭᱟ ᱡᱩᱫᱤ ᱯᱨᱟᱭ ᱡᱟᱭᱜᱟᱨ ᱨᱮ ᱯᱨᱟᱭᱤᱡᱽ ᱠᱚ ᱫᱟᱲᱮ ᱦᱩᱭ ᱞᱮᱱᱠᱷᱟᱡ ᱚᱱᱟ ᱫᱚ ᱴᱷᱤᱠ ᱜᱮᱭᱟ ᱩᱱᱫᱚ᱾
ᱟᱪᱪᱷᱟ᱾
ᱟᱨ ᱵᱟᱠᱷᱟᱱ ᱱᱚᱜ-ᱚ ᱱᱚᱝᱠᱟ ᱧᱚᱜ ᱵᱷᱟᱵ ᱠᱷᱮᱞ ᱞᱮᱠᱷᱟᱱ ᱫᱚ ᱴᱷᱤᱠ ᱟᱨ ᱵᱟᱠᱷᱟᱱ ᱫᱚ ᱮᱢᱚᱱ ᱠᱷᱮᱞ ᱦᱩᱭᱩᱜ-ᱟ ᱦᱳᱭᱛᱳ ᱟᱭᱩᱵ ᱵᱮᱲᱟ ᱳᱭ ᱦᱚᱲᱢᱚ ᱠᱚ ᱯᱷᱨᱮᱥ ᱞᱮᱠᱷᱟᱱ ᱠᱷᱮᱞ ᱵᱟᱲᱟ ᱠᱮᱫᱟ ᱚᱱᱟ ᱫᱚ ᱴᱷᱤᱠ ᱜᱮᱭᱟ ᱟᱨ ᱱᱚᱛᱮ ᱠᱟᱹᱢᱤ ᱵᱟᱲᱟ ᱠᱮᱫᱟᱢ ᱾ ᱚᱱᱟ ᱠᱚᱫᱚ ᱴᱷᱤᱠ ᱜᱮᱭᱟ ᱵᱟᱠᱷᱟᱱ ᱫᱚ ᱯᱨᱟᱭ ᱡᱩᱫᱤ ᱠᱷᱮᱞ ᱪᱮᱛᱟᱱ ᱨᱮᱜᱮᱢ ᱠᱚᱨᱟᱣᱟ ᱛᱟᱦᱚᱞᱮ ᱚᱱᱟ ᱪᱮᱛᱟᱱ ᱤᱱᱠᱟ ᱦᱩᱭᱩᱜ -ᱟ ᱛᱟᱦᱚᱞᱮ ᱠᱷᱟᱱ ᱫᱚ ᱠᱚᱱᱚ ᱮᱯᱷᱮᱠᱴ ᱵᱟᱝ ᱯᱟᱲᱟᱜ-ᱟ ᱟᱨ ᱵᱟᱠᱷᱟᱱ ᱫᱚ ᱦᱚᱭ ᱠᱷᱮᱞ ᱫᱟᱹᱧ ᱠᱷᱮᱞ ᱫᱟᱹᱧ ᱚᱱᱠᱟ ᱫᱚ ᱯᱨᱟᱭ ᱮᱯᱷᱮᱠᱴ ᱧᱮᱞ ᱠᱟᱫᱮᱧ ᱯᱟᱲᱟᱣ ᱵᱟᱲᱟᱜ ᱜᱮᱭᱟ ᱾
ᱦᱚᱭ ᱠᱷᱟᱱ ᱟᱹᱰᱤ ᱱᱟᱯᱟᱭ ᱱᱚᱣᱟ ᱦᱚᱸ ᱠᱟᱛᱷᱟᱢ ᱞᱟᱹᱭ ᱠᱟᱹᱜ ᱛᱟᱵᱚᱱᱟ᱾ ᱟᱫᱚ ᱦᱚᱜ-ᱚᱭ ᱡᱮ ᱞᱟᱹᱭᱫᱟᱢ ᱡᱮ ᱧᱤᱫᱟᱹ ᱵᱮᱲᱟ ᱠᱷᱮᱞ ᱠᱚ ᱦᱩᱭᱩᱜ ᱜᱮᱭᱟ ᱟᱫᱚ ᱱᱚᱣᱟ ᱠᱚᱫᱚ ᱦᱚᱸ ᱟᱯᱥᱱ-ᱟᱯᱤᱱ ᱛᱮᱜᱮ ᱵᱚᱱ ᱧᱮᱞ ᱵᱟᱵᱚᱱ ᱠᱷᱮᱞᱳᱰᱤᱭᱟᱹ ᱠᱚ ᱾ ᱵᱩᱡᱷᱟᱹᱣ ᱢᱟᱵᱚᱱ ᱡᱮ ᱛᱤᱨᱮ ᱪᱮᱫ ᱠᱷᱮᱞ ᱞᱮᱠᱷᱟᱱ ᱱᱤᱡᱮᱨ ᱦᱚᱲᱢᱚ ᱡᱩᱤ ᱵᱮᱥ ᱠᱚ ᱛᱟᱦᱮᱱᱟ ᱠᱷᱟᱱ ᱾ ᱠᱷᱮᱞᱟᱵᱚᱱ ᱟᱫᱚ ᱠᱷᱟᱱ ᱜᱚᱝᱠᱮ ᱚᱠᱛᱚ ᱠᱚ ᱥᱮᱴᱨᱮᱱ ᱛᱟᱞᱟᱝᱟ ᱱᱤᱛᱚᱜ ᱫᱚ ᱩᱱᱟᱜ ᱜᱮᱞᱟᱝ
ᱟᱪᱪᱷᱟ ᱦᱚᱭ ᱛᱚ ᱴᱷᱤᱠ ᱜᱮᱭᱟ ᱛᱟᱦᱚᱞᱮ ᱜᱚᱝᱠᱮ ᱡᱚᱦᱟᱨ ᱜᱮ
ᱡᱚᱦᱟᱨ ᱜᱮ